ᱦᱮᱞᱳ ᱜᱚᱢᱠᱮ
ᱦᱮᱸ ᱜᱚᱢᱠᱮ ᱡᱚᱦᱟᱨ ᱜᱮ
ᱜᱚᱢᱠᱮ ᱡᱚᱦᱟᱨ ᱜᱮ
ᱡᱟᱦᱟᱸ ᱜᱚᱢᱠᱮ ᱟᱞᱟᱝ ᱱᱚᱣᱟ ᱡᱟᱦᱟᱸ ᱥᱤᱢ ᱡᱤᱞ ᱥᱮ ᱫᱮᱥᱤ ᱡᱤᱞ ᱥᱮ ᱡᱟᱦᱟᱱ ᱡᱤᱞ ᱜᱮᱞᱟᱝ ᱠᱟᱛᱷᱟ ᱠᱟᱱ ᱛᱟᱸᱦᱮ ᱟ
ᱦᱮᱸ ᱜᱚᱢᱠᱮ ᱦᱳᱭ ᱦᱳᱭ
ᱜᱚᱢᱠᱮ ᱱᱚᱣᱟ ᱵᱟᱨᱟ ᱠᱷᱚᱱ ᱫᱚ ᱵᱮᱥ ᱛᱤᱨᱤᱥ ᱥᱤᱢ ᱡᱮᱞ ᱜᱮ ᱵᱷᱟᱹᱜᱤᱭᱟ ᱦᱮᱸ ᱥᱮ ᱢᱟᱱᱮ ᱦᱚᱲᱢᱚ ᱨᱮ ᱪᱮᱫ ᱦᱚᱸ ᱵᱟᱭ ᱠᱷᱩᱛᱤᱭᱟᱭ
ᱦᱚᱭ ᱦᱚᱭ ᱦᱚᱭ
ᱦᱚᱸ ᱵᱟᱝ ᱵᱩᱡᱷᱟᱹᱜ-ᱟ ᱡᱮ ᱚᱞᱚᱥ ᱚᱱᱟ ᱦᱚᱸ ᱵᱟᱝ ᱵᱩᱡᱷᱟᱹᱜ-ᱟ
ᱮᱠᱫᱚᱢ ᱴᱷᱤᱠ ᱵᱮᱱ ᱞᱟᱹᱭ ᱠᱮᱫᱟ ᱱᱚᱣᱟ ᱡᱟᱸᱦᱟ ᱩᱱᱠᱩ ᱫᱮᱥᱤ ᱡᱤᱞ ᱟᱞᱤᱧ ᱦᱚᱸ ᱵᱟᱝ ᱫᱚ ᱵᱟᱝ ᱡᱚᱢ ᱵᱟᱲᱟ ᱠᱟᱛᱮ ᱞᱤᱧ ᱧᱮᱞ ᱟᱠᱟᱫᱟ ᱥᱮ ᱡᱟᱥᱴ ᱴᱨᱟᱭ ᱠᱟᱫᱟᱞᱤᱧ
ᱟᱪᱪᱷᱟ ᱟᱪᱪᱷᱟ
ᱚᱱᱟ ᱜᱚᱝᱠᱮ ᱡᱟᱦᱟᱸ ᱵᱤᱱ ᱞᱟᱹᱭ ᱠᱮᱫᱟ ᱦᱚᱲᱢᱚᱨᱮ ᱵᱟᱝ ᱚᱱᱠᱟ ᱚᱱᱠᱟ ᱡᱚᱢ ᱠᱟᱛᱮ ᱥᱮᱛᱟᱜ ᱵᱮᱲᱟ ᱡᱟᱦᱟᱸ ᱴᱟᱜ ᱢᱚᱱᱮᱭᱟ
ᱦᱮᱸ ᱮᱠᱫᱚᱢ ᱮᱠᱫᱚᱢ ᱫᱮᱥᱤ ᱡᱩᱫᱤ ᱵᱚᱱ ᱡᱚᱢᱟ ᱯᱩᱨᱟᱹ ᱫᱮᱥᱤ ᱫᱚ ᱯᱩᱨᱟᱹ ᱱᱮᱪᱩᱨᱟᱞ
ᱮᱠᱫᱚᱢ
ᱟᱨ ᱩᱱᱠᱩ ᱵᱚᱭᱞᱟᱨ ᱵᱚᱱᱮ ᱵᱷᱮᱠᱥᱤᱱ ᱮᱢ ᱠᱟᱛᱮᱫ ᱯᱟᱸᱪ ᱪᱷᱚ ᱢᱟᱥ ᱛᱮᱠᱚ ᱦᱟᱨᱟᱭᱮᱫ ᱠᱚᱣᱟ ᱥᱮ
ᱦᱟᱸ
ᱟᱨ ᱩᱱᱠᱩ ᱫᱚ ᱡᱚᱢ ᱛᱚ ᱪᱮᱫ ᱦᱚᱸ ᱚᱱᱠᱟ ᱫᱚ ᱵᱟᱠᱚ ᱮᱢᱟ
ᱜᱚᱝᱠᱮ ᱟᱨᱦᱚᱸ ᱯᱟᱸᱪ ᱪᱷᱚ ᱢᱟᱥ ᱢᱟ ᱟᱹᱰᱤ ᱫᱤᱱ ᱵᱤᱱ ᱞᱟᱹᱭ ᱠᱮᱫ ᱚᱠᱟ ᱞᱤᱧ ᱵᱩᱡᱷᱟᱣ ᱠᱮᱫ-ᱟ ᱟᱞᱤᱧ ᱢᱟ ᱛᱤᱱ ᱢᱟᱥ ᱞᱤᱧ ᱵᱟᱲᱟᱭ ᱜᱮᱭᱟ
ᱦᱳᱭ ᱚᱱᱠᱟ ᱜᱮ ᱞᱚᱜᱚᱱ ᱟᱨᱠᱤ ᱞᱚᱜᱚᱱ ᱵᱷᱮᱠᱥᱤᱱ ᱛᱮᱠᱚ ᱦᱟᱨᱟᱭᱮᱫ ᱠᱚᱣᱟ ᱦᱚᱲᱢᱚ ᱠᱚ ᱞᱟᱜᱟᱜ ᱠᱟᱱ ᱛᱟᱠᱚᱣᱟ
ᱟᱭ ᱦᱤᱛᱚᱜ ᱜᱚᱝᱠᱮ ᱱᱚᱸ ᱱᱚᱣᱟ ᱴᱷᱤᱠ ᱵᱮᱱ ᱞᱟᱹᱭ ᱫᱟ ᱱᱚᱣᱟ ᱦᱚᱸ ᱠᱤᱱᱛᱩ ᱠᱟᱹᱴᱤᱡ ᱜᱤᱫᱽᱨᱟᱹ ᱡᱚᱢ ᱫᱚ ᱮᱠᱟᱞ ᱜᱮ ᱵᱟᱝ ᱴᱷᱤᱠ ᱟ ᱮᱠᱫᱚᱢ
ᱦᱳᱭ ᱠᱟᱹᱴᱤᱡ ᱜᱤᱫᱽᱨᱟᱹ ᱟᱨ ᱩᱱᱠᱩ ᱵᱚᱠᱤ ᱵᱚᱭᱚᱥ ᱠᱚ
ᱟᱪᱪᱷᱟ ᱟᱪᱷᱟ
ᱩᱱᱠᱩ ᱫᱚ ᱢᱟᱱᱮ ᱟᱹᱰᱤ ᱵᱩᱠᱤ ᱛᱮ ᱩᱱᱠᱩᱣᱟᱜ ᱫᱚ ᱠᱟᱢᱡᱩᱨᱤ ᱜᱮᱭᱟ ᱦᱮᱸ ᱥᱮ ᱡᱟᱦᱟᱱᱟᱜ ᱜᱮ ᱛᱟᱨᱯᱚᱨᱮ ᱟᱨᱚ ᱱᱚᱜᱼᱚ ᱱᱚᱣᱟ ᱠᱚ ᱧᱟᱢ ᱞᱮᱠᱷᱟᱱ ᱟᱨᱚ ᱞᱚᱜᱚᱱ ᱡᱟᱦᱱᱟᱜ ᱠᱩᱫᱩ ᱛᱟᱠᱚᱣᱟ ᱦᱮᱸᱥᱮ
ᱴᱷᱤᱠ ᱵᱤᱱ ᱞᱟᱹᱭ ᱠᱟᱫᱟ
ᱚᱱᱟ ᱚᱱᱟᱛᱮ ᱟᱹᱵᱤᱱ ᱡᱟᱦᱟᱸ ᱞᱮᱠᱟ ᱵᱤᱱ ᱞᱟᱹᱭ ᱮᱫᱟ ᱮᱠᱫᱚᱢ ᱡᱚᱢ ᱵᱟᱝ ᱴᱷᱤᱠᱟ ᱵᱚᱨᱚᱝ ᱟᱵᱚ ᱵᱚᱨᱚᱝ ᱚᱱᱟ ᱫᱮᱥᱤ ᱥᱤᱢ ᱵᱚᱭᱞᱟᱨ ᱵᱟᱫᱛᱮ ᱡᱚᱢ ᱢᱟᱵᱚ ᱵᱮᱥᱤ ᱫᱮᱥᱤ ᱥᱟᱠᱥᱚᱵᱡᱤ ᱜᱮ ᱡᱚᱢ ᱡᱚᱢ ᱢᱟᱵᱚᱱ ᱛᱚᱵᱩ ᱴᱷᱤᱠ ᱵᱚᱱ ᱛᱟᱦᱮᱱᱟ ᱦᱳᱭ ᱥᱮ
ᱦᱚᱭ ᱜᱚᱢᱠᱮ ᱦᱳᱭ ᱦᱳᱭ
ᱟᱲᱟᱜ ᱥᱟᱠᱟᱢ ᱡᱚᱢ ᱠᱟᱛᱮᱫ ᱵᱚᱱ ᱛᱟᱦᱮᱱᱟ ᱛᱚᱵᱩ ᱴᱷᱤᱠ ᱜᱮᱭᱟ ᱛᱚᱵᱩ ᱚᱱᱟ ᱵᱟᱹᱲᱤᱡ ᱡᱤᱱᱤᱥ ᱫᱚ ᱢᱟᱱᱮ ᱵᱟᱝ ᱡᱚᱢ ᱠᱷᱚᱱᱟᱜ ᱡᱚᱢ ᱠᱷᱚᱱᱟᱜ ᱵᱟᱝ ᱡᱚᱢᱜᱮ ᱵᱷᱟᱜᱮᱭᱟ᱾
ᱦᱳᱭ ᱮᱠᱫᱚᱢ ᱮᱠᱫᱚᱢ
ᱦᱮᱸ ᱟᱨ ᱟᱨ ᱡᱚᱠᱷᱚᱱ ᱯᱚᱭᱥᱟ ᱛᱮᱵᱚᱱ ᱦᱟᱛᱟᱣᱫᱟ ᱟᱵᱚ ᱩᱱ ᱛᱟᱦᱞᱮ ᱦᱟᱹᱠᱩ ᱦᱟᱹᱠᱩ ᱜᱮᱵᱚᱱ ᱡᱚᱢ ᱠᱚᱣᱟ ᱥᱮ ᱯᱚᱭᱥᱟ ᱠᱚ ᱮᱢ ᱠᱟᱛᱮᱫ ᱚᱱᱟ ᱠᱟᱥᱤ ᱡᱤᱞ ᱜᱮᱵᱚᱱ ᱡᱚᱢᱟ
ᱚᱱᱟ ᱦᱚᱸ ᱚᱱᱟ ᱦᱚᱸ ᱴᱷᱤᱠ ᱜᱮᱭᱟ ᱚᱱᱟᱦᱚᱸ
ᱦᱮᱸ ᱦᱮᱸ ᱥᱮ ᱟᱵᱚᱱᱟᱜ ᱱᱚᱣᱟ ᱰᱟᱝᱨᱤ ᱡᱤᱞ ᱢᱮᱱᱟᱜᱼᱟ ᱰᱟ ᱰᱟ ᱰᱟ ᱰᱟᱝᱨᱤ ᱡᱤᱞ ᱢᱟᱵᱤᱱ ᱵᱟᱲᱟᱭ ᱜᱮᱭᱟ
ᱦᱳᱭ ᱟᱫᱚ ᱥᱟᱱᱛᱟᱲ ᱠᱟᱱ ᱜᱮᱭᱟᱵᱚᱱ
ᱦᱳᱭ ᱵᱟ ᱰᱟᱝᱨᱤ ᱡᱮᱹᱞ ᱨᱮᱢᱟ ᱯᱩᱨᱟᱹ ᱚᱱᱟ ᱫᱚ ᱟᱵᱚᱱᱟᱜ ᱟᱵᱚᱱᱟᱜ ᱦᱚᱲᱢᱚ ᱨᱮ ᱫᱮ ᱫᱟᱲᱮᱹ ᱫᱟᱲᱮᱹ ᱟᱹᱜᱩᱭᱟᱭ ᱫᱟᱲᱮᱹ
ᱦᱳᱭ ᱜᱚᱢᱠᱮ ᱦᱳᱭ ᱦᱳᱭ
ᱟᱹᱞᱤᱧ ᱟᱹᱞᱤᱧ ᱱᱚᱣᱟ ᱰᱟᱠᱛᱟᱨ ᱠᱷᱚᱱᱞᱤᱧ ᱟᱸᱡᱚᱢ ᱵᱟᱲᱟ ᱟᱠᱟᱫ ᱠᱚᱣᱟ ᱡᱮ ᱰᱟᱹᱝᱨᱤ ᱡᱤᱞ ᱡᱚᱢ ᱠᱚ ᱢᱮᱱ ᱵᱟᱲᱟ ᱟᱠᱟᱫ ᱠᱚᱣᱟ ᱠᱟᱹᱡ ᱠᱟᱹᱡ ᱡᱟᱦᱟᱸᱭ ᱡᱟᱦᱟᱸᱭ ᱠᱚ ᱟᱨᱠᱤ ᱫᱚᱢᱮ ᱠᱚ ᱞᱟᱸᱜᱟᱜᱼᱟ
ᱦᱳᱭ ᱜᱚᱢᱠᱮ ᱦᱳᱭ
ᱩᱱᱠᱩ ᱦᱚᱲ ᱠᱚ ᱢᱮᱱ ᱵᱟᱲᱟ ᱟᱠᱟᱫ ᱠᱚᱣᱟ ᱡᱮ ᱰᱟᱹᱦᱨᱤ ᱡᱮᱞ ᱡᱚᱢ ᱯᱮ ᱛᱚ ᱰᱟᱹᱝᱨᱤ ᱡᱮᱞ ᱫᱚ ᱟᱵᱚ ᱫᱚ ᱟᱹᱰᱤ ᱢᱟᱱᱮ ᱠᱚᱢ ᱠᱚᱢ ᱵᱟᱹᱲᱤ ᱛᱮᱜᱮ ᱵᱚᱱ ᱧᱟᱢ ᱫᱟ ᱠᱷᱟᱹᱥᱤ ᱡᱤᱞ ᱫᱚ ᱵᱚᱨᱚᱝ ᱫᱚᱢᱮ ᱫᱟᱢᱚᱜ ᱠᱟᱱᱟ
ᱚᱱᱟ ᱦᱚᱸ ᱴᱷᱤᱠ ᱜᱮᱵᱤᱱ ᱞᱟᱹᱭ ᱠᱟᱫᱟ ᱜᱚᱢᱠᱮ ᱟᱫᱚ ᱡᱮ ᱡᱮᱢᱚᱱ ᱟᱨᱠᱤ ᱫᱟᱢ ᱠᱚ ᱞᱟᱹᱭ ᱟᱵᱚᱱᱟ ᱥᱮ ᱟᱫᱚ ᱟᱵᱚ ᱡᱚ ᱡᱚᱢ ᱥᱟᱱᱟ ᱵᱚ ᱞᱮᱱᱠᱷᱟᱱ ᱫᱚ ᱡᱟᱦᱟᱸ ᱛᱤᱱᱟᱹᱜ ᱯᱩᱭᱥᱟᱹ ᱠᱚᱢ ᱵᱤᱥᱤ ᱠᱩᱲᱟᱜ ᱛᱟᱵᱚᱱᱟ ᱡᱚᱴᱟᱣ ᱠᱟᱛᱮᱜ ᱡᱟᱦᱟᱸ ᱛᱤᱱᱟᱹᱜ ᱜᱮ ᱦᱩᱭᱩᱜᱼᱟ ᱦᱟᱛᱟᱣ ᱠᱟᱛᱮᱫ ᱵᱚᱱ ᱡᱚᱢ ᱧᱩᱭᱟ᱾
ᱦᱳᱭ ᱦᱳᱭ ᱦᱳᱭ ᱟᱨ ᱰᱟ ᱰᱟ ᱟᱹᱞᱤᱧ ᱫᱚ ᱰᱟᱝᱨᱤ ᱡᱤᱞ ᱞᱤᱧ ᱠᱩᱥᱤᱭᱟᱜ ᱜᱮᱭᱟ ᱰᱟ ᱰᱟᱝᱨᱤ ᱡᱤᱞ ᱟᱹᱰᱤ ᱟᱹᱰᱤ ᱡᱟᱭᱜᱟ ᱠᱚᱨᱮ ᱜᱮᱞᱤᱧ ᱟᱸᱡᱚᱢ ᱵᱟᱲᱟ ᱠᱟᱫᱟ ᱰᱟᱝᱨᱤ ᱡᱤᱞ ᱵᱟᱠᱚ ᱡᱚᱢ ᱜᱮᱭᱟ᱾
ᱟᱫᱚ ᱜᱚᱢᱠᱮ ᱡᱟᱦᱟᱸᱭ ᱡᱟᱦᱟᱸᱭ ᱵᱟᱭ ᱡᱚᱢᱟ ᱜᱚᱝᱠᱮ ᱩᱱᱤ ᱢᱟ ᱟᱨ ᱡᱳᱨ ᱢᱚᱥᱟ ᱫᱚ ᱵᱟᱢ ᱡᱚᱢ ᱦᱚᱪᱚ ᱫᱟᱲᱮᱟᱭ ᱦᱮᱸᱥᱮ
ᱦᱩᱸ ᱦᱩᱸ ᱮᱠᱫᱚᱢ
ᱦᱮᱸ ᱵᱟᱭ ᱡᱚᱢᱟ ᱩᱱᱤ ᱫᱚ ᱟᱫᱚ ᱪᱮᱫ ᱵᱟᱭ ᱡᱚᱢ ᱠᱷᱟᱱ ᱵᱟᱭ ᱡᱚᱢᱟ᱾ ᱡᱚᱠᱷᱚᱱ ᱰᱟᱠᱛᱟᱨ ᱜᱮ ᱡᱚᱠᱷᱚᱱ ᱞᱟᱹᱭ ᱫᱟᱭ ᱜᱠᱮ ᱟᱫᱚ ᱰᱟᱠᱛᱟᱨᱟᱜ ᱪᱮᱛᱟᱱ ᱨᱮᱢᱟ ᱟᱨ ᱚᱠᱚᱭ ᱦᱚᱸ ᱵᱟᱹᱱᱩᱜ ᱠᱚᱣᱟ ᱥᱮ
ᱮᱠᱫᱚᱢ ᱮᱠᱫᱚᱢ ᱟᱫᱚ ᱦᱚᱸᱜ-ᱚᱚᱭ ᱡᱮ ᱵᱟᱝ ᱡᱚᱢ ᱨᱮᱱᱟᱜ ᱠᱟᱨᱚᱱᱴᱟᱜ ᱚᱱᱟᱵᱤᱱ ᱵᱟᱲᱟᱭᱟ? ᱢᱟᱱᱮ ᱟᱵᱚ ᱦᱚᱲᱜᱮ ᱢᱟᱱᱮ ᱟᱵᱚ ᱦᱚᱲ ᱜᱮᱢᱟ ᱠᱟᱹᱡ ᱯᱟᱞᱚᱱ ᱜᱮᱭᱟ ᱠᱚ ᱦᱮᱸ ᱥᱮ ᱱᱚᱣᱟ ᱡᱮᱢᱚᱱ ᱫᱤᱠᱳ ᱞᱮᱠᱟ ᱠᱚ ᱯᱟᱞᱚᱱ ᱜᱮᱭᱟ᱾
ᱟᱪᱪᱷᱟ ᱟᱪᱪᱷᱟ ᱟᱪᱪᱷᱟ
ᱚᱱᱮ ᱚᱱᱮ ᱚᱱᱠᱟᱱ ᱦᱚᱲᱜᱮ ᱵᱟᱠᱚ ᱡᱚᱢᱟ᱾
ᱟᱪᱪᱷᱟ ᱟᱪᱪᱷᱟ ᱟᱪᱪᱷᱟ ᱮ ᱜᱚᱢᱠᱮ ᱡᱚᱠᱷᱚᱱ ᱡᱚᱠᱷᱚᱱ ᱯᱟᱞᱚᱱ ᱦᱩᱭᱩᱜ ᱜᱮᱭᱟ ᱟᱫᱚ ᱢᱮᱱᱟᱜᱼᱟ, ᱡᱚᱠᱷᱚᱱ ᱯᱟᱞᱚᱱ ᱦᱩᱭᱩᱜ ᱜᱮᱭᱟ ᱩᱱ ᱥᱚᱢᱚᱭ ᱫᱚ ᱯᱟᱞᱚᱱ ᱦᱩᱭᱩᱜᱼᱟ ᱵᱟᱝ ᱫᱚ ᱵᱟᱝ᱾ ᱟᱫᱚ ᱡᱚᱠᱷᱚᱱ ᱚᱥᱩᱵᱤᱫᱷᱟ ᱯᱟᱲᱟᱣ ᱞᱮᱱᱠᱷᱟᱱ ᱢᱟ ᱡᱷᱚᱛᱚᱢ ᱠᱤᱪᱷᱩ ᱠᱚᱨᱟᱣ ᱦᱩᱭᱩᱜᱼᱟ ᱥᱮ ᱦᱮᱸ ᱥᱮ᱾
ᱦᱩᱸ ᱦᱩᱸ
ᱟᱨ ᱵᱟᱢ ᱯᱟᱞᱟᱢ ᱛᱮ ᱦᱚᱸ ᱵᱟᱝ ᱜᱟᱱᱚᱜ ᱠᱟᱱᱟ᱾
ᱦᱳᱭ ᱦᱳᱭ᱾ ᱛᱟᱨᱯᱚᱨᱮ ᱟᱞᱮ ᱟᱞᱮ ᱱᱚᱣᱟ ᱫᱷᱟᱨᱮ ᱛᱚ ᱠᱚᱢ ᱵᱮᱥᱤᱼᱼ ᱡᱚᱢ ᱜᱮᱭᱟ ᱠᱚ ᱰᱟᱹᱨᱤ ᱡᱤᱞ ᱫᱚ ᱟᱹᱛᱩ ᱚᱱᱟᱷᱟᱨᱫᱚ ᱚᱠᱟ ᱞᱮᱠᱟ ᱠᱚ ᱚᱠᱟᱮ ᱞᱮᱠᱟ ᱠᱚ ᱡᱚᱢᱟ?
ᱱᱚᱝᱠᱟ ᱚᱱᱠᱟ ᱜᱮ ᱟᱵ ᱡᱟᱦᱟᱸ ᱞᱮᱠᱟ ᱵᱤᱱ ᱞᱟᱹᱭ ᱮᱫᱟ ᱚᱱᱠᱟ ᱡᱚᱛᱚᱢ ᱥᱚᱢᱟᱱ ᱫᱚ ᱵᱟᱠᱚ ᱡᱚᱢᱟ ᱠᱚ ᱦᱟᱜ ᱾ ᱠᱚ ᱠᱚᱢ ᱠᱚᱢ ᱵᱤᱥᱤ ᱡᱟᱦᱟᱸᱭ ᱠᱚ ᱡᱚᱢᱟᱜ ᱠᱚ ᱡᱚᱢᱟᱠᱚᱣᱟ ᱵᱟᱠᱟᱱ ᱵᱟᱠᱚ ᱡᱚᱢ ᱜᱮᱭᱟ᱾
ᱟᱪᱪᱷᱟ ᱟᱪᱪᱷᱟ᱾
ᱦᱚᱭ
ᱦᱩᱸ ᱱᱚᱣᱟ ᱵᱚᱭᱞᱟᱨ ᱡᱤᱞ ᱠᱷᱚᱱᱟᱜ ᱫᱚ ᱚᱱᱟᱜᱮ ᱴᱷᱤᱠ ᱦᱮᱸᱥᱮ᱾ ᱫᱮᱥᱤ ᱫᱮᱥᱤ ᱥᱤᱢ ᱡᱤᱞ, ᱰᱟᱹᱝᱨᱤ ᱡᱤᱞ ᱦᱟᱹᱠᱩ ᱠᱚ ᱡᱚᱢ ᱜᱮ ᱵᱷᱟᱜᱤᱭᱟ ᱚᱱᱟ ᱵᱚᱭᱞᱟᱨ ᱠᱷᱚᱱᱟᱜ ᱫᱚ᱾ ᱛᱚ ᱜᱚᱢᱠᱮ ᱟᱵᱤ ᱯᱷᱮᱵᱨᱮᱴ ᱫᱚ ᱚᱠᱟ ᱴᱟᱜ?
ᱟᱹᱞᱤᱧᱟᱜ ᱯᱷᱮᱵᱨᱮᱴ ᱫᱚ ᱜᱚᱢᱠᱮ ᱫᱮᱥᱤ ᱥᱤᱢᱡᱮᱞ ᱟᱹᱰᱤ ᱠᱷᱟᱛᱨᱟ ᱜᱮᱞᱤᱧ ᱵᱩᱡᱷᱟᱹᱣ ᱜᱮᱭᱟᱞᱤᱧ᱾
ᱟᱪᱪᱷᱟ ᱟᱪᱪᱷᱟ ᱯᱩᱨᱟᱹ ᱠᱚᱥᱟ ᱠᱟᱛᱮᱫ ᱵᱤᱱ ᱡᱚᱢᱟ ᱥᱮ ᱪᱮᱫ
ᱦᱚᱭᱚᱝ ᱠᱚᱥᱟ ᱠᱟᱛᱮᱫ ᱜᱮ᱾
ᱦᱮᱸ ᱟᱹᱵᱤᱱᱟᱜ ᱫᱚ ᱟᱨ ᱱᱚᱣᱟ ᱡᱟᱦᱟᱸ᱾ ᱠᱷᱟᱥᱤ ᱡᱤᱞ ᱫᱚᱵᱤᱱ ᱠᱩᱥᱤᱭᱟᱜ ᱜᱮᱭᱟ ᱥᱮ ᱵᱟᱝ ᱜᱚᱢᱠᱮ?
ᱜᱚᱢᱠᱮ ᱠᱷᱟᱹᱥᱤ ᱡᱤᱞ ᱫᱚᱠᱚ ᱡᱚᱢ ᱜᱮᱭᱟᱞᱮ ᱟᱫᱚ ᱢᱟᱱᱮᱼᱼ ᱥᱟᱵ ᱠᱟᱜ ᱵᱤᱱ ᱢᱟᱥ ᱨᱮ ᱵᱟᱨ ᱫᱷᱟ ᱜᱟᱱ ᱟᱨᱠᱤ᱾
ᱟᱪᱪᱷᱟ ᱟᱪᱪᱷᱟ᱾
ᱦᱚᱭ ᱜᱚᱢᱠᱮ᱾
ᱚᱱᱮ ᱡᱟᱦᱟᱼᱼ ᱫᱮᱥᱤ ᱱᱚᱣᱟ ᱡᱟᱦᱟᱸ ᱵᱚᱱ ᱞᱟᱹᱭᱟ ᱟᱵᱚ ᱰᱟᱝᱨᱤ ᱡᱤᱞ ᱚᱱᱟ ᱫᱚ ᱛᱚ ᱪᱮᱫᱠᱟ ᱯᱮ ᱡᱚᱢ ᱜᱮᱭᱟ᱾
ᱚᱱᱟ ᱫᱚ ᱜᱚᱢᱠᱮ ᱚᱱᱟᱦᱚ ᱜᱚᱢᱠᱮ ᱚᱝᱠᱟ ᱜᱮ ᱢᱟᱱᱮ ᱥᱚᱯᱛᱟᱦᱚ ᱨᱮ ᱢᱤᱫ ᱫᱤᱱ ᱜᱟᱱ᱾
ᱟᱪᱪᱷᱟ ᱟᱪᱪᱷᱟ᱾ ᱟᱨ ᱯᱚᱨᱚᱵᱽ ᱠᱚᱨᱮ ᱢᱟᱵᱚᱱ ᱡᱚᱢᱮᱫ ᱜᱮᱭᱟ ᱦᱮᱸ ᱥᱮ᱾
ᱦᱚᱭ ᱜᱚᱢᱠᱮ
ᱛᱟᱨᱯᱚᱨᱮ ᱜᱚᱢᱠᱮ ᱱᱚᱣᱟ ᱡᱟᱦᱟᱸᱼᱼ ᱚᱱᱟ ᱥᱚᱵᱽᱡᱤ ᱠᱚ ᱢᱚᱫᱽᱫᱷᱮ ᱨᱮᱫᱚ ᱪᱮᱫ ᱠᱚ ᱡᱚᱢ ᱵᱤᱱ ᱠᱩᱥᱤᱭᱟᱜ ᱜᱮᱭᱟ?
ᱥᱚᱵᱽᱡᱤ ᱠᱚ ᱢᱩᱫᱷᱮ ᱨᱮᱫᱚ ᱜᱟᱡᱽᱚᱨ ᱠᱚ, ᱠᱚᱸᱰᱷᱟ ᱠᱚ, ᱦᱚᱛᱚᱫ ᱠᱚ, ᱯᱩᱨᱟᱹᱭ ᱠᱚ᱾
ᱟᱨ ᱡᱟᱦᱟᱸ ᱟᱵᱚᱱᱟᱜ ᱢᱮᱱᱟᱜᱼᱟ ᱢᱩᱱᱜᱟᱹ ᱟᱲᱟᱜ ᱵᱟᱥᱠᱮᱫᱟᱠᱟ᱾
ᱟᱪᱪᱷᱟ ᱟᱪᱪᱷᱟ ᱢᱟᱱᱮ ᱵᱟᱥᱠᱮ ᱫᱟᱠᱟ ᱟᱨ ᱟᱲᱟᱜ ᱟᱲᱟᱜ ᱛᱤᱠᱤ᱾
ᱟᱲᱟᱜ ᱫᱚᱭ
ᱟᱹᱞᱤᱧᱟᱜ ᱦᱚᱸ ᱱᱚᱣᱟᱜ ᱜᱮ ᱯᱷᱮᱵᱨᱮᱴ ᱢᱟᱱᱮ ᱟᱹᱛᱳ ᱫᱤᱥᱚᱢ ᱠᱚᱨᱮ ᱫᱚ ᱵᱟᱥᱠᱮ ᱫᱟᱠᱟ ᱢᱟᱱᱮ ᱫᱟᱜ ᱢᱟᱹᱲᱰᱤ ᱫᱟᱠᱟ ᱟᱨ ᱟᱲᱟᱜ ᱟᱲᱟᱜ ᱛᱤᱠᱤ᱾ ᱟᱫᱚ ᱟᱲᱟᱜ ᱟᱲᱟᱜ ᱢᱚᱫᱽᱫᱷᱮ ᱨᱮᱫᱚ ᱟᱹᱞᱤᱧᱟᱜ ᱫᱚ ᱢᱩᱱᱜᱟᱹᱲᱟᱜ ᱫᱚᱼᱼ ᱩᱱᱟᱹᱜ ᱵᱟᱹᱞᱤᱧ ᱠᱩᱥᱤᱭᱟᱜ ᱜᱮᱭᱟ ᱢᱟᱱᱮ ᱪᱟᱛᱚᱢ ᱟᱲᱟᱜ ᱵᱤᱱ ᱪᱟᱛᱚᱢ ᱟᱲᱟᱜ ᱵᱤᱱ ᱵᱩᱡᱽ ᱜᱮᱭᱟ ᱛᱚ
ᱦᱚ ᱜᱚᱢᱠᱮ
ᱦᱮᱸ ᱚᱱᱟ ᱪᱟᱛᱚᱢ ᱟᱲᱟᱜ ᱜᱮᱞᱤᱧ ᱠᱩᱥᱤᱭᱟᱜᱼᱟ᱾ ᱟᱨ ᱟᱲᱟᱜ ᱠᱚ ᱢᱩᱫᱷᱮ ᱫᱚ ᱚᱱᱠᱟ ᱦᱚᱛᱚᱫ ᱟᱲᱟᱹᱜ ᱠᱟᱹᱨᱫᱤ ᱟᱲᱟᱜ ᱠᱚ᱾ ᱯᱟᱜ ᱯᱟᱴ ᱟᱲᱟᱜ ᱱᱚᱣᱟ ᱠᱚᱫᱚ ᱫᱚ ᱞᱤᱧ ᱠᱩᱥᱤᱭᱟᱜ ᱜᱮᱭᱟ᱾
ᱦᱚᱭ ᱜᱚᱝᱠᱮ ᱯᱟᱴ ᱟᱲᱟᱝ ᱫᱚ ᱟᱹᱰᱤ ᱥᱤᱵᱤᱞ ᱵᱩᱡᱷᱟᱵᱽ ᱟ᱾
ᱦᱮᱸ ᱚᱱ ᱚᱱᱟᱜᱮ ᱤᱧ ᱠᱩᱥᱤᱭᱟᱜᱼᱟ ᱵᱤᱥᱤ ᱛᱚ ᱡᱮᱢᱚᱱ ᱟᱲᱟᱜ ᱠᱚ ᱢᱚᱫᱽᱫᱷᱮ ᱨᱮᱫᱚ ᱟᱹᱵᱤᱱ ᱫᱚ ᱚᱠᱟ ᱠᱚ ᱟᱲᱟᱜ ᱵᱤᱱ ᱠᱩᱥᱤᱭᱟᱜ ᱜᱮᱭᱟ?
ᱢᱩᱱᱜᱟᱹ ᱟᱲᱟᱜ ᱟᱨ ᱡᱟᱦᱟᱸ ᱚᱱᱟ ᱠᱟᱲᱰᱤ ᱟᱲᱟᱜ ᱵᱮᱤᱱ ᱞᱟᱹᱭ ᱠᱮᱫᱟ ᱛᱟᱯᱚᱨᱮ ᱚᱱᱮ ᱪᱟᱛᱚᱢ ᱟᱲᱟᱜ ᱠᱩᱭᱞᱟᱹ ᱠᱟᱴᱤ ᱟᱲᱟᱜ ᱠᱚ
ᱟᱪᱪᱷᱟ ᱟᱪᱪᱷᱟ ᱠᱮ ᱜᱩᱱ ᱫᱚ ᱡᱟᱦᱟᱸ ᱡᱟᱦᱟᱸ ᱵᱚᱱ ᱢᱮᱛᱟᱜ ᱠᱟᱱᱟ ᱚᱱᱟ ᱟᱞᱩ ᱟᱲᱟᱜ ᱥᱮ ᱛᱩᱲᱤ ᱟᱲᱟᱜ ᱥᱮ ᱵᱟ. ᱛᱭᱟ. ᱟᱲᱟᱜ ᱡᱟᱦᱱᱟᱜ ᱟᱞᱩ ᱟᱞᱩ ᱠᱷᱮᱛᱨᱮ ᱨᱮᱜᱮ ᱡᱟᱦᱟᱸᱳᱭᱳ ᱫᱚ ᱵᱤᱱᱟᱹ ᱨᱚᱦᱚᱭ ᱛᱮᱜᱮ ᱵᱟ. ᱛᱩᱭᱟ. ᱟᱲᱟᱜ ᱡᱟᱦᱟᱸ ᱵᱚᱱ ᱞᱟᱹᱭ ᱫᱟ
ᱦᱚᱭ ᱦᱚᱭ ᱦᱚᱭ
ᱦᱮᱸ ᱤᱱᱟᱹ ᱠᱚ ᱚᱲᱟᱜ ᱠᱚ ᱡᱚᱢ ᱜᱮᱭᱟ ᱥᱮ ᱵᱟᱝ?
ᱦᱚ ᱚᱢᱠᱮᱹ ᱡᱚᱢ ᱜᱮᱭᱟᱹᱤᱧ
ᱟᱪᱪᱷᱟ ᱟᱪᱪᱷᱟ ᱢᱟᱱᱮ ᱟᱵᱚ ᱫᱚ ᱟᱲᱟᱜ ᱥᱟᱠᱟᱢ ᱫᱚ ᱠᱳᱱᱚ ᱤᱭᱟᱹ ᱜᱮ ᱵᱟᱝ ᱵᱟᱹᱱᱩᱜ ᱛᱟᱵᱚᱱᱟ
ᱟᱵᱚᱱᱚ ᱚᱱᱟᱠᱚ ᱚᱝᱠᱮ ᱢᱤᱫ ᱢᱤᱫ ᱦᱤᱥᱟᱹᱵ ᱜᱮ ᱜᱚᱢᱠᱮ ᱚᱱᱟ ᱦᱟᱱᱟ ᱱᱟᱣᱟ ᱡᱤᱱᱤᱥ ᱠᱚ ᱡᱚᱢ ᱵᱟᱝ ᱫᱟᱫᱟᱭ ᱡᱮᱞ ᱡᱚᱢᱟ ᱵᱟ. ᱧ ᱟᱲᱟᱜ ᱥᱟᱠᱟᱢ ᱡᱚᱢᱛᱮ ᱟᱹᱰᱤ ᱫᱤᱱ ᱵᱚᱝᱜᱟ ᱡᱚᱝ ᱛᱮ
ᱢᱟᱱᱮ ᱠᱚᱢ ᱵᱤᱥᱤ ᱜᱮ ᱟᱵᱚ ᱫᱚ ᱡᱷᱚᱛᱚ ᱜᱮᱵᱚᱱ ᱡᱚᱢᱟ
ᱦᱚᱭ ᱦᱚᱭ
ᱮᱭ ᱡᱮᱢᱚᱱ ᱟᱪᱪᱷᱟ ᱵᱤᱨ ᱵᱤᱨ ᱵᱩᱨᱩ ᱯᱩᱨ ᱨᱮᱱᱟᱜ ᱟᱲᱟᱜ ᱥᱟᱠᱟᱢ ᱦᱚᱸ ᱠᱚ ᱡᱚᱢ ᱜᱮᱭᱟᱞᱮ ᱚᱱᱛᱮ ᱫᱚ
ᱦᱚ ᱜᱚᱝᱠᱮ ᱟᱰᱤ ᱵᱮᱥ ᱵᱩᱡᱷᱟᱹᱜᱼᱟ ᱯᱩᱴᱠᱟᱹ ᱠᱚ ᱪᱷᱟᱹᱛᱩ ᱠᱚ
ᱦᱮᱸ ᱦᱮᱸ ᱛᱟᱨᱯᱚᱨᱮ ᱱᱤᱛᱚᱜ ᱢᱟ ᱱᱚᱜᱼᱚᱭ ᱯᱩᱴᱠᱟᱹ ᱥᱤᱡᱤᱱ ᱢᱮᱱᱟᱜᱼᱟ ᱥᱮ ᱯᱩᱴᱠᱟᱹ ᱠᱚ ᱱᱤᱛᱚᱜ ᱠᱚ ᱧᱟᱢᱚᱜᱼᱟ ᱯᱩᱴᱠᱟᱹ
ᱦᱚ ᱜᱚᱢᱠᱮ ᱦᱚ
ᱛᱚ ᱯᱩᱴᱠᱟ. ᱫᱚ ᱜᱚᱢ ᱜᱚᱢᱠᱮ ᱞᱮᱴᱚ ᱞᱮᱴᱚ ᱠᱚᱣᱟᱯᱮ ᱥᱮ ᱩᱛᱩ ᱠᱚᱣᱟᱯᱮ ᱥᱮ ᱪᱮᱫᱞᱮᱠᱟ ᱯᱮ ᱡᱚᱢ ᱠᱚᱣᱟ
ᱦᱳᱭ ᱜᱚᱝᱠᱮ ᱞᱮᱴᱚ ᱦᱚᱸ ᱩᱛᱩ ᱦᱚᱸ ᱜᱚᱢᱠᱮ ᱞᱮᱴᱚ ᱦᱚᱸ ᱩᱛᱩ ᱦᱚᱸ ᱟᱵᱚ ᱟᱫᱚ ᱜᱚᱝᱠᱮ
ᱟᱞᱮ ᱦᱚᱸ ᱤᱱᱟᱹᱠᱤᱱ ᱵᱟᱨᱭᱟ ᱜᱮ ᱟᱨ ᱯᱷᱩᱴᱠᱟᱹ ᱫᱚ ᱢᱟᱱᱮ ᱥᱤᱡᱤᱱ ᱨᱮ ᱚᱱᱟ ᱫᱚ ᱢᱤᱫ ᱫᱷᱟᱣ ᱜᱮᱥᱮ ᱚ ᱩᱱᱠᱩ ᱫᱚ ᱢᱟᱱᱮ ᱥᱤᱡᱤᱱ ᱨᱮ ᱡᱩᱫᱤ ᱵᱟᱢ ᱧᱟᱢ ᱠᱚᱣᱭᱼᱟ ᱟᱹᱰᱤ ᱤᱭᱟᱹ ᱜᱮ ᱵᱩᱡᱷᱟᱜᱼᱟ ᱠᱷᱟᱨᱟᱯ ᱜᱮ ᱚᱱᱮ ᱡᱚᱢ ᱮᱸ ᱡᱮᱢᱚᱱ ᱩᱫ ᱡᱚᱝ ᱩᱫ ᱦᱚᱸ ᱥᱤᱡᱤᱱ ᱛᱮᱫᱚ ᱵᱷᱟᱜᱮ ᱛᱚ ᱩᱫ ᱩᱫ ᱩᱫ ᱡᱮᱢᱚᱱ ᱩᱫ ᱫᱚ ᱟᱞᱮ ᱫᱚᱞᱮ ᱥᱚᱲᱮ ᱜᱮᱭᱟ ᱛᱚ ᱩᱫ ᱫᱚᱯᱮ ᱥᱚᱲᱮ ᱜᱮᱭᱟ ᱥᱮ ᱵᱟᱝ?
ᱦᱚᱸᱢ ᱥᱩᱥᱲᱮ ᱜᱮᱭᱟᱞᱮ ᱟᱹᱰᱤ ᱟᱹᱰᱤ ᱪᱮᱨᱦᱨᱟ ᱵᱩᱡᱷᱟᱹᱜᱼᱟ᱾
ᱟᱪᱪᱷᱟ ᱟᱪᱪᱷᱟ ᱛᱟᱨᱯᱚᱨᱮ ᱚᱱᱮ ᱡᱟᱦᱟᱸ ᱵᱚᱱ ᱞᱟᱹᱭᱫᱟ ᱟᱵᱚ ᱵᱩᱱᱩᱢ ᱩᱫ ᱩᱸ ᱡᱟᱦᱟᱸ ᱚᱱᱮ ᱠᱟ ᱠᱟᱹᱴᱤᱡ ᱠᱟᱹᱴᱤᱡ ᱩᱫ ᱵᱚᱱ ᱦᱮᱸ ᱜᱚᱢᱠᱮ ᱛᱟᱦᱚᱞᱮ ᱚᱱᱟ ᱩᱫ ᱠᱚᱫᱚ ᱯᱮ ᱡᱚᱢ ᱜᱮᱭᱟ ᱥᱮ ᱵᱟᱝ?
ᱡᱚᱢ ᱜᱮᱭᱟᱞᱮ ᱜᱚᱢᱠᱮ
ᱛᱟᱦᱚᱞᱮ ᱱᱚᱣᱟ ᱟᱹᱵᱤᱱ ᱫᱚ ᱚᱠᱟᱴᱟᱜ ᱵᱤᱱ ᱠᱩᱥᱤᱭᱟᱜ ᱜᱮᱭᱟ ᱱᱚᱣᱟ ᱵᱩᱱᱩᱢ ᱳᱫ ᱥᱮ ᱚᱱᱟ ᱡᱟᱦᱟᱸ ᱵᱤᱨ ᱫᱤᱥᱚᱢ ᱠᱚᱨᱮ ᱢᱚᱛᱟᱢᱚ ᱳᱫ ᱥᱮ ᱡᱟᱦᱟᱸ ᱵᱤᱱ ᱞᱟᱹᱭ ᱫᱟ
ᱟᱹᱞᱤᱧ ᱟᱹᱞᱤᱧ ᱫᱚ ᱜᱚᱢᱠᱮ ᱡᱷᱚᱛᱚᱢ ᱜᱮ ᱵᱩᱱᱩᱢ ᱩᱫ ᱛᱟᱢ ᱟᱨ ᱦᱩᱭᱩᱜ ᱠᱟᱱᱟ ᱡᱟᱦᱟᱸ ᱵᱤᱨ ᱠᱚᱨᱮᱱᱟᱜ ᱡᱟᱦᱟᱸ ᱛᱱᱟᱹᱜ ᱳᱫ ᱠᱚ ᱢᱮᱱᱟᱜᱼᱟ᱾
ᱟᱪᱪᱷᱟ ᱟᱪᱪᱷᱟ ᱛᱟᱨᱯᱚᱨᱮ ᱡᱮᱢᱚᱱ ᱡᱟᱦᱟᱸ ᱚᱱᱮ ᱤᱭᱟᱹ ᱠᱚᱨᱮ ᱦᱩᱭᱩᱜ ᱜᱮᱭᱟ ᱢᱟᱱᱮ ᱠᱷᱚᱲ ᱯᱟᱲᱳᱭ ᱠᱚᱨᱮ ᱡᱟᱦᱟᱸ ᱵᱩᱥᱩᱵ ᱼᱼ
ᱦᱚᱸ ᱵᱩᱥᱩ ᱵᱩᱥᱩ ᱡᱟᱦᱟᱸ ᱵᱚ ᱵᱩᱥᱩᱯ ᱨᱮ
ᱦᱮᱸ ᱚᱱᱟ ᱡᱮᱢᱚᱱ ᱵᱩᱥᱩᱵᱚᱱ ᱢᱮᱛᱟᱜ ᱠᱟᱱᱟ ᱡᱟ ᱦᱮᱸᱫᱮ ᱦᱮᱸᱫᱮ ᱴᱟᱭᱤᱯ ᱦᱮᱸ ᱥᱮ᱾
ᱦᱳᱭ ᱦᱳ ᱦᱳᱭ
ᱚᱱᱟ ᱚᱱᱟ ᱠᱚᱦᱚᱸ ᱯᱮ ᱡᱚᱢ ᱜᱮᱭᱟ?
ᱦᱮᱹ ᱜᱚᱢᱠᱮ ᱡᱚᱢ ᱮᱠᱫᱚᱢ
ᱟᱪᱷᱟ᱾ ᱟᱞᱮ ᱦᱚᱸ ᱚᱱᱟ ᱠᱚᱫᱚ ᱡᱚᱢ ᱜᱮᱭᱟ᱾ ᱟᱹᱞᱤᱧ ᱫᱚ ᱩᱵ ᱢᱚᱫᱷᱩᱨ ᱫᱚ ᱦᱟᱱᱮ ᱵᱩᱞᱩᱢ ᱩᱫ ᱫᱚ ᱟᱹᱰᱤ ᱤᱭᱟᱹ ᱟᱹᱰᱤ ᱥᱤᱵᱤᱞ ᱜᱮᱞᱤᱧ ᱵᱩᱡᱷᱟᱹᱣᱟ
ᱟᱪᱪᱷᱟ ᱟᱪᱪᱷᱟ ᱡᱟᱦᱟ ᱵᱩᱱᱩᱢ ᱳᱫ ᱠᱟᱹᱴᱤᱡ ᱠᱟᱹᱴᱤᱡ ᱦᱩᱭ ᱜᱚᱫᱚᱜ ᱟ
ᱦᱳᱭ, ᱦᱳᱭ, ᱦᱳᱭ᱾
ᱚᱦᱚᱭ,
ᱟᱹᱞᱤᱧ ᱫᱚ ᱟᱫᱚ ᱟᱹᱰᱤ ᱨᱟᱹᱥᱠᱟᱹ ᱟᱨ ᱱᱮᱛᱟᱨ ᱢᱟ ᱱᱚᱣᱟ ᱢᱮᱥ ᱵᱟᱡᱟᱨ ᱠᱚᱨᱮ ᱛᱟᱦᱮᱸ ᱦᱩᱭᱩᱜ ᱠᱟᱱᱟ ᱢᱮᱥ ᱠᱚᱨᱮ᱾ ᱛᱚ, ᱡᱚᱢ ᱡᱚᱢ ᱠᱚ ᱵᱟᱝ ᱧᱟᱢᱚᱜ ᱠᱟᱱᱟ᱾
ᱟᱪᱷᱟᱪᱷᱟ ᱟᱪᱷᱟᱪᱷᱟ, ᱦᱮᱸ ᱦᱮᱸ᱾
ᱛ ᱜᱚᱝᱠᱮ ᱚᱱᱟ ᱠᱚᱫᱚ ᱱᱤᱛᱳᱜ ᱧᱟᱢᱚᱜ ᱠᱟᱱ ᱜᱮᱭᱟ ᱥᱮ ᱪᱟᱵᱟ ᱦᱮᱡ ᱠᱟᱱᱟ?
ᱜᱚᱝᱠᱮ ᱧᱟᱢᱚᱜ ᱠᱟᱱᱟ ᱧᱟᱢ ᱫᱚ ᱟᱫᱚ ᱠᱷᱩᱵ ᱮᱠᱴᱟ ᱫᱚ ᱵᱟ ᱟᱨ ᱜᱚᱴᱟᱜᱮ ᱦᱚᱲ ᱥᱮ? ᱦᱚᱼᱚᱭ ᱛᱤ ᱨᱮ ᱦᱟᱜ ᱥᱳᱜ ᱤᱫᱤ ᱵᱟᱵᱚᱱ ᱴᱷᱤᱠ ᱜᱮᱭᱟ ᱧᱮᱞᱚᱜ ᱯᱮ ᱧᱟᱢ ᱞᱮᱠᱷᱟᱱ ᱵᱚᱱ ᱵᱮ ᱦᱟᱞᱟᱝ ᱵᱟᱨᱟ ᱦᱩᱭᱩᱜ ᱠᱟᱱ ᱜᱮᱭᱟ ᱡᱚᱢ ᱵᱟᱨᱟ ᱦᱩᱭᱩᱜ ᱠᱟᱱᱜᱮᱭᱟ᱾
ᱟᱪᱪᱷᱟ, ᱛᱟᱯᱚᱨᱮ ᱡᱟᱦᱟᱸ ᱱᱚᱣᱟ, ᱵᱤᱨ ᱵᱩᱨᱩᱨᱮ ᱡᱟᱦᱟᱸ ᱩᱱᱠᱩ ᱦᱟᱣ ᱠᱚ ᱧᱟᱢᱚᱜ ᱠᱟᱱᱟ, ᱦᱟᱣ ᱫᱚᱠᱚ ᱡᱚᱢ ᱠᱚᱜᱮᱣᱟ ᱥᱮ ᱵᱟᱝ?
ᱦᱚᱣ ᱩᱱᱠᱩ, ᱩᱱᱠᱩ ᱦᱚ ᱡᱚᱢ ᱠᱚᱜᱮᱭᱟᱞᱮ ᱟᱹᱰᱤ ᱟᱹᱰᱤ ᱪᱮᱦᱨᱟ ᱠᱚ ᱵᱩᱡᱷᱟᱣᱟ ᱩᱱᱠᱩ ᱫᱚ ᱴᱚᱠ ᱜᱮ᱾
ᱦᱟᱞᱠᱟ ᱩᱱᱠᱩ ᱞᱚᱞᱚ ᱞᱚᱞᱚ ᱫᱟᱠᱟ ᱥᱟᱜ ᱫᱚ ᱟᱹᱰᱤ ᱟᱹᱰᱤ ᱪᱮᱦᱨᱟ ᱵᱤᱱ ᱡᱚᱢ ᱜᱚᱫ ᱠᱟᱠᱚᱣᱟ ᱵᱟᱝ?
ᱮᱠᱫᱚᱢ᱾
ᱢᱟᱱᱮ, ᱩᱱᱠᱩ ᱫᱚ ᱚᱠᱟ ᱞᱮᱠᱟ ᱯᱮ ᱡᱚᱢ ᱠᱚᱣᱟ?
ᱚᱱᱠᱩ ᱚᱱᱮ ᱫᱷᱩᱲᱤ ᱫᱷᱲᱤᱭᱟᱹ ᱫᱟᱠᱟᱢ ᱠᱚ ᱮᱢ ᱠᱟᱛᱮ, ᱦᱮᱸ ᱥᱮ᱾
ᱦᱩᱸ᱾
ᱚᱵᱟᱭ ᱦᱤᱨᱤᱡ ᱠᱟᱛᱮᱜ᱾
ᱯᱮᱸᱭᱟᱡᱽ ᱨᱟᱥᱩᱱ ᱯᱮ ᱞᱟᱜᱟᱣᱟᱠᱚ ᱜᱮᱭᱟᱥᱮ ᱵᱟᱝ?
ᱦᱳᱭ ᱢᱳᱭ ᱯᱮᱸᱭᱟᱡᱽ ᱨᱟᱹᱥᱩᱱ ᱠᱚ, ᱵᱩᱞᱩᱝ ᱠᱚ ᱯᱚᱨᱤᱢᱟᱱ ᱢᱚᱛ ᱮᱢ ᱠᱟᱛᱮᱫ,
ᱠᱩᱲᱵᱷᱤ ᱩᱨᱤᱡ ᱥᱮ ᱪᱮᱫ?
ᱦᱳᱭ ᱯᱩᱨᱟᱹ ᱨᱤᱫ ᱜᱩᱱᱰᱟᱹ ᱠᱟᱛᱮᱫ᱾